ᱦᱮᱞᱳ ᱦᱮᱞᱳ ᱦᱮᱸ ᱟᱸᱡᱚᱢᱚᱜ ᱠᱟᱱᱟ ᱾
ᱮᱱᱟᱝ ᱵᱟᱭ ᱟᱸᱡᱚᱢ ᱠᱟᱱ ᱛᱟᱦᱮᱸ ᱛᱟᱹᱵᱤᱱᱟ ᱠᱟᱴ ᱠᱮᱭᱟ ᱵᱤᱱ ᱥᱮ ᱠᱟᱴ ᱮᱱᱟ ᱾
ᱟᱪᱪᱷᱟ ᱟᱪᱪᱷᱟ ᱾
ᱪᱮ ᱪᱮᱜ ᱠᱚᱵᱤᱱ ᱪᱤᱠᱟᱹ ᱵᱟᱲᱟᱭ ᱮᱫᱟ ᱛᱟᱦᱚᱞᱮ ᱜᱚᱝᱠᱮ?
ᱱᱮᱜᱼᱮ ᱪᱮᱜ ᱦᱚᱸ ᱵᱟᱝ ᱪᱤᱠᱟᱹ ᱵᱟᱲᱟ ᱜᱟᱱᱚᱜᱼᱟ ᱾
ᱟᱪᱪᱷᱟ ᱛᱟᱦᱚᱞᱮ ᱟᱫᱚ ᱟᱯᱮ ᱥᱮᱫ ᱛᱟᱦᱚᱞᱮ ᱪᱮᱫ ᱞᱮᱠᱟ ᱡᱟᱹᱯᱩᱫ ᱟᱯᱮ ᱠᱟᱱᱟᱭ ᱥᱮ ᱵᱟᱭ ᱛᱟᱦᱚᱞᱮ?
ᱦᱮᱸ ᱫᱟᱜ ᱡᱟᱹᱲᱤ ᱠᱚ ᱡᱟᱹᱯᱩᱫ ᱫᱚ ᱵᱷᱟᱹᱜᱤ ᱜᱮ ᱦᱩᱭᱩᱜ ᱠᱟᱱᱟ ᱱᱚᱛᱮ ᱫᱚ ᱾ ᱱᱤᱛᱚᱜ ᱦᱚᱸᱭ ᱫᱟᱜᱮᱜ ᱜᱮᱭᱟ ᱟᱞᱮ ᱱᱮᱛᱮ ᱫᱚ ᱾
ᱟᱪᱪᱷᱟ ᱾
ᱡᱚᱨᱚᱜᱮᱫ ᱜᱮᱭᱟᱭ ᱮᱱᱠᱷᱟᱱ ᱫᱚ ᱚᱲᱟᱜ ᱠᱚᱨᱮ ᱜᱮ ᱫᱩᱲᱩᱵ ᱵᱟᱲᱟ ᱦᱩᱭ ᱟᱠᱟᱱᱟ ᱾
ᱟᱪᱪᱷᱟ ᱾
ᱟᱯᱮ ᱚᱱᱛᱮ ᱜᱮ ᱪᱮᱫ ᱞᱮᱠᱟ ᱫᱟᱜ ᱡᱟᱹᱲᱤ ᱠᱚ ᱵᱷᱟᱹᱜᱤ ᱜᱮ?
ᱟᱞᱮ ᱟᱞᱮ ᱥᱮᱫ ᱦᱚᱸ ᱜᱚᱝᱠᱮ ᱫᱟᱜ ᱫᱚᱭ ᱫᱟᱜ ᱮᱫᱟ ᱛᱚᱵᱮ ᱡᱮ ᱞᱟᱹᱠᱛᱤ ᱨᱮᱱᱟᱜ ᱫᱚ ᱵᱟᱭ ᱫᱟᱜ ᱮᱫᱟ ᱚᱝᱠᱟ ᱫᱚ ᱾
ᱟᱪᱪᱷᱟ ᱮᱱᱠᱷᱟᱱ ᱦᱳᱲᱳ ᱦᱳᱲᱳ ᱨᱚᱦᱚᱭ ᱠᱚᱫᱚ ᱪᱮᱫ ᱞᱮᱠᱟ ᱛᱚᱵᱮ?
ᱦᱳᱲᱳ ᱨᱚᱦᱚᱭ ᱱᱚᱜᱼᱚᱭ ᱵᱟᱹᱭᱦᱟᱹᱲ ᱠᱚᱫᱚ ᱢᱚᱴᱟᱢᱩᱴᱤ ᱨᱚᱦᱚᱭ ᱦᱩᱭᱩᱜ ᱠᱟᱱᱟ ᱟᱫᱚ ᱵᱟᱹᱫᱽ ᱠᱚᱫᱚ ᱫᱟᱜ ᱵᱟᱝ ᱦᱚᱛᱮᱡ ᱛᱮ ᱦᱟᱯᱮ ᱟᱹᱣᱨᱤ ᱨᱚᱦᱚᱭ ᱦᱩᱭᱩᱜᱼᱟ ᱾ ᱟᱯᱮ ᱜᱮ ᱜᱚᱝᱠᱮ ᱛᱟᱦᱚᱞᱮ ᱪᱮᱜ ᱞᱮᱠᱟ?
ᱦᱮᱸ ᱟᱞᱮ ᱫᱚ ᱦᱳᱲᱳ ᱨᱚᱦᱚᱭ ᱠᱚᱫᱚ ᱮᱦᱚᱵ ᱟᱠᱟᱱᱟ ᱦᱩᱭᱮᱱ ᱜᱮᱭᱟ ᱮᱱᱠᱟᱹ ᱫᱚᱥ ᱫᱤᱱ ᱜᱟᱱ ᱾ ᱢᱟᱱᱮ ᱡᱩᱨᱥᱩᱨ ᱜᱮ ᱪᱟᱞᱟᱜ ᱠᱟᱱᱟ ᱟᱞᱮ ᱱᱤᱛᱮ ᱫᱚ ᱪᱟᱵᱟ ᱪᱟᱵᱟ ᱡᱟᱨᱣᱟ ᱟᱠᱟᱜ ᱠᱚ ᱦᱳᱲᱳ ᱨᱚᱦᱚᱭ ᱠᱚᱫᱚ ᱾
ᱟᱪᱪᱷᱟ ᱛᱚ ᱜᱚᱝᱠᱮ ᱟᱯᱮ ᱥᱮᱫ ᱫᱚ ᱛᱟᱦᱚᱞᱮ ᱾ ᱟᱪᱪᱷᱟ ᱟᱨ ᱟᱯᱮ ᱥᱮᱫ ᱫᱚ ᱛᱟᱦᱚᱞᱮ ᱜᱚᱝᱠᱮ ᱵᱷᱟᱹᱜᱤ ᱜᱮ ᱫᱟᱜ ᱟᱠᱟᱫᱟᱭ ᱵᱟᱝ ᱾
ᱦᱮᱸ ᱵᱷᱟᱹᱜᱤ ᱜᱮ ᱫᱟᱜ ᱟᱠᱟᱭ ᱾
ᱟᱪᱪᱷᱟ ᱾
ᱦᱩᱸ ᱾
ᱟᱱ ᱫᱚ ᱦᱳᱲᱳ ᱨᱚᱦᱚᱭ ᱠᱚᱫᱚ ᱮᱦᱚᱵ ᱦᱩᱭ ᱠᱟᱱᱟ ᱥᱮ ᱟᱯᱮ ᱚᱱᱛᱮ ᱫᱚ ᱾
ᱚᱱᱮᱞᱤᱧ ᱞᱟᱹᱭ ᱠᱮᱫ ᱞᱮᱠᱟ ᱵᱟᱹᱭᱦᱟᱹᱲ ᱠᱚᱫᱚ ᱨᱚᱦᱚᱭ ᱦᱩᱭᱩᱜ ᱠᱟᱱᱟ, ᱵᱟᱹᱫ ᱠᱚᱫᱚ ᱟᱣᱨᱤᱭᱟᱜᱼᱟ ᱫᱟᱜ ᱵᱟᱝ ᱟᱛᱮᱡ ᱛᱮ᱾
ᱢᱮᱱᱠᱷᱟᱱ ᱵᱟᱹᱫᱽ ᱠᱚᱫᱚ ᱵᱤᱱ ᱪᱟᱞᱟᱣ ᱵᱟᱲᱟ ᱟᱠᱟᱱᱟ ᱥᱮ ᱵᱟᱝ ᱟᱹᱵᱤᱱ ᱫᱚ?
ᱦᱮᱸ ᱪᱟᱞᱟᱣ ᱫᱚᱞᱤᱧ ᱪᱟᱞᱟᱣ ᱵᱟᱲᱟ ᱠᱟᱱᱟ᱾ ᱱᱤᱭᱟᱹ ᱵᱟᱨᱫᱤᱱ ᱫᱚ ᱦᱟᱯᱮ ᱵᱟᱞᱤᱧ ᱪᱟᱞᱟᱣ ᱠᱟᱱᱟ ᱠᱟᱴᱤᱡ ᱞᱤᱧ ᱢᱟᱫᱟ ᱢᱟᱫ
ᱦᱮᱸ, ᱱᱤᱛᱚᱜ ᱢᱟ ᱱᱟᱜ ᱫᱟᱜ ᱡᱟᱹᱯᱩᱫ ᱚᱞᱚᱜ ᱞᱮᱱᱠᱷᱟᱱ ᱦᱚᱲᱢᱚ ᱠᱚᱢᱟ ᱫᱟᱜ ᱡᱟᱹᱯᱩᱫ᱾ ᱢᱟᱫᱟ ᱟᱲᱤ ᱠᱤᱪᱷᱩ ᱨᱩᱣᱟᱹ ᱠᱚ ᱵᱚᱦᱚᱜ ᱦᱟᱥᱩ ᱠ ᱠᱚ ᱧᱟᱧᱟᱢ ᱠᱟᱱᱟ ᱱᱟᱣᱟ ᱫᱟᱜ ᱥᱮ ᱮᱱ ᱠᱷᱟᱱ ᱫᱚ᱾
ᱦᱮᱸ ᱦᱮᱸ᱾ ᱟᱨ ᱠᱟᱹᱴᱤᱡ ᱞᱚᱦᱚᱫ ᱵᱟᱲᱟ ᱦᱩᱭᱱᱟ ᱛᱚ᱾
ᱟᱪᱪᱷᱟ ᱜᱚᱝᱠᱮ ᱛᱟᱦᱚᱞᱮ ᱪᱮᱫ ᱞᱮᱠᱟ, ᱚᱲᱟᱜ ᱠᱚᱨᱮ ᱫᱚ ᱱᱟᱯᱟᱭ ᱵᱟᱲᱟ ᱜᱮ?
ᱦᱮᱸ ᱚᱲᱟᱜ ᱠᱚᱨᱮ ᱦᱚᱸ ᱱᱟᱯᱟᱭ ᱜᱮ ᱡᱚᱛᱚ ᱦᱚᱲ ᱜᱮ, ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ ᱡᱚᱛᱚ ᱦᱚᱲ ᱱᱟᱯᱟᱭ ᱜᱮ ᱢᱮᱱᱟᱜ ᱞᱮᱭᱟ, ᱟᱯᱮ ᱪᱮᱫ ᱞᱮᱠᱟ?
ᱟᱪ ᱟᱪᱪᱷᱟ ᱟᱪᱪᱷᱟ᱾
ᱞᱟᱹᱭ ᱫᱟᱞᱤᱧ ᱟᱯᱮ ᱪᱮᱫ ᱞᱮᱠᱟ ᱚᱲᱟᱜ ᱠᱚᱨᱮ, ᱱᱟᱯᱟᱭ ᱜᱮ ᱢᱮᱱᱟᱜ ᱯᱮᱭᱟ ᱛᱚ?
ᱟᱞᱮ ᱦᱚᱸ ᱢᱚᱴᱟᱢᱩᱴᱤ ᱱᱟᱯᱟᱭ ᱜᱮ᱾
ᱡᱚᱛᱚ ᱦᱚᱲᱜᱮ ᱱᱤᱭᱟᱹ ᱜᱷᱟᱹᱲᱤᱡ ᱫᱚ ᱱᱟᱯᱟᱭ ᱜᱮ ᱢᱮᱱᱟᱜ ᱟᱠᱟᱜ ᱞᱮᱭᱟ᱾
ᱦᱩᱸ᱾ ᱦᱮᱸ ᱢᱟᱲᱟᱝ ᱥᱮᱱᱟᱜ ᱟᱫᱚ ᱱᱚᱠᱩᱱᱟᱮ ᱧᱮᱞ ᱟᱠᱟᱫᱟ ᱪᱮᱫ ᱦᱩᱭᱩᱜᱼᱟ᱾
ᱜᱮ ᱚᱸᱰᱮ ᱪᱟᱞᱟᱜ ᱟᱯᱮ ᱥᱮᱫ ᱫᱚ ᱱᱚᱝᱠᱟ, ᱩᱫ ᱠᱚ ᱯᱩᱴᱠᱟᱹ ᱠᱚ ᱛᱟᱞᱮ ᱚᱢᱚᱱᱚᱜ ᱠᱟᱱᱟ ᱠᱚ ᱥᱮ ᱵᱟᱝ ᱛᱟᱦᱚᱞᱮ?
ᱦᱮᱸ, ᱚᱢᱚᱱ ᱠᱟᱱ ᱜᱮᱭᱟ ᱠᱚ ᱟᱞᱮ ᱵᱤᱨ ᱵᱩᱨᱩ ᱠᱚ ᱥᱩᱨ ᱜᱮᱭᱟ ᱚᱲᱟᱜ ᱠᱷᱚᱱ᱾ ᱯᱩᱴᱠᱟᱹ ᱠᱚ ᱦᱟᱞᱟᱝ ᱵᱟᱲᱟᱭ ᱦᱩᱭᱩᱜ ᱠᱟᱱᱟ᱾
ᱥᱳᱲᱮ ᱠᱚᱞᱮ ᱯᱩᱴᱠᱟᱹ ᱠᱚ ᱾
ᱡᱚᱢ ᱵᱟᱲᱟ ᱡᱚᱢ ᱵᱟᱲᱟ ᱠᱮᱱ ᱠᱚᱣᱟᱯᱮ ᱥᱮ?
ᱦᱮᱸ ᱡᱚᱢ ᱵᱲᱟᱲᱟ ᱦᱩᱭ ᱱᱟ᱾
ᱟᱪᱪᱷᱟ ᱟᱪᱪᱷᱟ᱾
ᱦᱩᱸ, ᱟᱯᱮ ᱚᱱᱛᱮ ᱜᱮ ᱪᱮᱫ ᱞᱮᱠᱟ?
ᱟᱞᱮ ᱥᱮᱜ ᱦᱚᱸ ᱜᱚᱝᱠᱮ ᱡᱚᱢ ᱵᱟᱲᱟ ᱫᱚ ᱦᱩᱭᱮᱱ ᱜᱮᱭᱟ ᱢᱳᱚᱴᱟᱢᱩᱴᱤ ᱵᱷᱟᱹᱜᱤ ᱜᱮ᱾
ᱨᱮ ᱡᱚᱛᱚ ᱦᱚᱲ ᱤᱝᱠᱟ ᱜᱮ᱾
ᱚ ᱛᱟᱞᱮ ᱜᱚᱝᱠᱮ ᱛᱟᱮ ᱪᱮᱫ ᱞᱮᱠᱟ ᱤᱧᱫᱚ? ᱱᱤᱛᱚᱜ ᱫᱚ ᱪᱟᱥ ᱠᱟᱹᱢᱤ ᱨᱮ ᱡᱚᱲᱟᱣ ᱞᱮᱱᱟ ᱚᱞᱚᱜ ᱯᱟᱲᱦᱟᱜ ᱠᱟᱱᱟ ᱛᱚ ᱾
ᱪᱮᱫ ᱞᱮᱠᱟ ᱨᱚᱲ ᱠᱚ ᱵᱟᱭ ᱟᱸᱡᱚᱢᱚᱜ ᱠᱟᱱ ᱛᱟᱵᱮᱱᱟ ᱮᱥᱮ?
ᱞᱟᱹᱭ ᱫᱟᱞᱤᱧ ᱚᱝᱠᱟ ᱪᱟᱥ ᱠᱟᱹᱢᱤ ᱨᱮ ᱡᱚᱲᱟᱣ ᱢᱮᱱᱟᱜ ᱟᱠᱟᱜ ᱵᱤᱱᱟ ᱥᱮ ᱚᱞᱚᱜ ᱠᱟᱱ ᱜᱮᱭᱟ ᱵᱤ ᱱᱤᱛᱚᱜ ᱦᱚᱸ?
ᱦᱮᱸ ᱚᱞᱚᱜ ᱵᱟᱲᱟᱜ ᱦᱩᱭᱩᱜ ᱠᱟᱱ ᱜᱮᱭᱟ, ᱟᱫᱚ ᱚᱱᱟ ᱪᱟᱥᱵᱟᱥ ᱤᱭᱟᱹ ᱛᱮᱱᱟ ᱱᱚᱛᱮ ᱜᱮ ᱟᱛᱩ ᱫᱤᱥᱚᱢ ᱥᱮᱫ ᱦᱮᱡ ᱦᱩᱭ ᱠᱟᱱᱟ ᱦᱟᱜ᱾
ᱟᱪᱪᱷᱟ ᱟᱪᱪᱷᱟ᱾
ᱦᱮᱸ ᱚᱲᱟᱜ ᱨᱮᱦᱚᱸ ᱜᱚᱲᱚ ᱵᱟᱲᱟ ᱠᱟᱹᱡ ᱫᱚᱨᱠᱟᱨ ᱜᱮ᱾
ᱟᱪᱪᱷᱟ, ᱜᱚᱲᱚ ᱦᱚᱛᱚ ᱞᱟᱹᱠᱛᱤᱜ ᱠᱟᱱᱟ ᱦᱮᱸ ᱥᱮ ᱵᱟᱝ᱾
ᱦᱮᱸ ᱪᱟᱥ ᱠᱟᱹᱢᱤ ᱠᱚᱦᱚᱸ ᱠᱟᱹᱡ ᱱᱤᱡᱮ ᱪᱮᱫ ᱫᱚᱨᱠᱟᱨ ᱜᱮ ᱦᱤᱡᱩᱜ ᱠᱟᱱ ᱫᱤᱱ ᱨᱮ ᱠᱟᱹᱢᱤᱨᱮ ᱮᱢᱟᱭ ᱪᱮᱫ ᱠᱟᱜ ᱠᱷᱟᱱ ᱫᱚ ᱮᱱᱠᱷᱟᱱ ᱢᱩᱥᱠᱤᱞ ᱜᱮᱭᱟ᱾
ᱦᱮᱸ ᱦᱮᱸ ᱵᱟᱢ ᱡᱚᱠᱷᱚᱱ ᱵᱟᱢ ᱥᱮᱬᱟ ᱠᱟᱜ ᱠᱷᱟᱱ ᱦᱮᱸᱥᱮ
ᱦᱩᱸᱦᱩᱸ ᱡᱚᱛᱚ ᱠᱟᱹᱢᱤ ᱜᱮ ᱪᱮᱫ ᱫᱚᱨᱠᱟᱨ ᱱᱟᱥᱮ ᱱᱟᱥᱮ ᱚᱞᱚᱜ ᱯᱟᱲᱦᱟᱜ ᱥᱟᱶ ᱛᱮᱦᱚᱸ
ᱥᱮ ᱵᱟᱝ,
ᱟᱪᱪᱷᱟ ᱛᱚᱵᱮ ᱟᱯᱮ ᱫᱚ ᱪᱮᱫ ᱞᱮᱠᱟ ᱱᱚᱝᱠᱟ ᱴᱨᱟᱠᱴᱟᱨ ᱠᱚᱛᱮ ᱜᱮᱯᱮ ᱥᱤᱭ ᱫᱟ ᱥᱮ ᱨᱩᱴᱟᱨ ᱚᱱᱠᱟ ᱥᱮ ᱱᱟᱦᱮᱞ ᱠᱟᱲᱟ ᱱᱟᱦᱮᱞ ᱰᱟᱝᱨᱤ ᱱᱟᱦᱮᱞ ᱱᱚᱣᱟ ᱠᱚᱛᱮᱫ ᱜᱮ
ᱦᱩᱸ ᱟᱞᱮ ᱱᱚᱛᱮ ᱫᱚ, ᱡᱟᱫᱟ ᱫᱚ ᱱᱚᱛᱮ ᱫᱚ ᱟᱞᱮ ᱠᱟᱰᱟ ᱩᱱᱟᱜ ᱛᱮ ᱫᱚ ᱵᱟᱠᱚ ᱥᱤᱭᱟ᱾ ᱚᱱᱟ ᱫᱚ ᱥᱚᱢᱚᱭ ᱠᱚ ᱞᱟᱜᱟᱜ-ᱟ ᱥᱮ ᱾ ᱫᱚᱢᱮ ᱤᱱᱠᱟᱹᱱ ᱥᱮᱸᱬᱟ ᱥᱮᱸᱬᱟ ᱡᱩᱫᱤ ᱵᱤᱱ ᱪᱟᱥᱟ ᱰᱷᱮᱨ ᱧᱚᱜ ᱮᱱᱠᱷᱟᱱ ᱟᱨᱚ ᱴᱟᱭᱤᱢᱟᱜᱼᱟ ᱢᱮᱦᱱᱚᱛ ᱢᱮᱱᱟᱜᱼᱟ ᱾ ᱮᱱᱠᱷᱟᱱ ᱟᱞᱮ ᱱᱚᱛᱮ ᱦᱚᱸ ᱴᱮᱨᱟᱠᱴᱟᱨ ᱛᱮᱜᱮ ᱡᱟᱫᱟ ᱫᱚ ᱠᱚ ᱥᱤᱭᱟ ᱾ ᱚᱱᱟ ᱫᱚ ᱞᱚᱜᱚᱱᱚᱜᱼᱟ ᱵᱤᱱ, ᱞᱚᱜᱚᱱ ᱧᱚᱜ ᱦᱩᱭᱩᱜᱼᱟ ᱠᱟᱹᱢᱤ ᱛᱚᱨᱟᱜ ᱛᱟᱹᱵᱤᱱᱟ ᱟᱨᱟᱢ ᱥᱮ ᱾ ᱠᱚᱢ ᱥᱚᱢᱚᱭ ᱨᱮ ᱞᱚᱜ ᱥᱮᱸᱬᱟ ᱠᱟᱜ ᱢᱮ ᱾ ᱟᱯᱮ ᱚᱱᱛᱮ ᱫᱚ ᱪᱮᱫ ᱛᱮᱠᱚ ᱪᱟᱥᱟ ᱮᱱᱠᱷᱟᱱ ᱡᱟᱹᱥᱛᱤ
ᱦᱮᱸ
ᱞᱟᱹᱭᱮᱫᱟᱞᱤᱧ ᱟᱯᱮ ᱚᱱᱛᱮ ᱦᱚᱸ ᱴᱮᱠᱴᱟᱨ ᱛᱮᱜᱮ ᱵᱤᱥᱤ ᱥᱤᱭᱟ ᱞᱟᱹᱭᱟᱞᱤᱧ ᱾
ᱟᱞᱮᱥᱮᱫ ᱦᱮᱸ ᱱᱤᱛᱚᱜ ᱫᱚ ᱴᱮᱠᱴᱟᱨ ᱛᱮᱜᱮᱛᱚ ᱵᱮᱥᱤ ᱠᱚ ᱥᱤᱭᱫᱟ ᱠᱟᱰᱟ ᱱᱟᱦᱮᱞ ᱫᱚ ᱠᱷᱩᱵ ᱠᱚᱢ ᱧᱮᱞᱚᱜ ᱠᱟᱱᱟ ᱟᱹᱨᱠᱤ ᱾
ᱦᱮᱸ ᱡᱚᱛᱚ ᱜᱮ ᱚᱱᱠᱟᱜ ᱜᱮ
ᱠᱷᱟᱱ ᱟᱯᱮ ᱫᱚ ᱠᱮᱱᱮᱞ ᱠᱚ ᱱᱟᱹᱭ ᱰᱮᱢ ᱠᱚ ᱱᱚᱝᱠᱟ ᱥᱩᱨ ᱨᱮ ᱢᱮᱱᱟᱜ ᱟᱠᱟᱫ ᱛᱟᱯᱮᱭᱟ ᱥᱮ ᱪᱮᱫ
ᱦᱮᱸ ᱠᱮᱱᱮᱞ ᱠᱚ ᱢᱮᱱᱟᱜ ᱜᱮᱭᱟ ᱥᱮᱬᱟ ᱠᱮᱱᱮᱞ ᱠᱚ ᱢᱩᱰᱩ ᱠᱚᱦᱚᱸ ᱢᱮᱱᱟᱜ ᱜᱮᱭᱟ ᱢᱩᱰᱩ ᱫᱚ
ᱟᱪᱪᱷᱟ ᱛᱟᱦᱚᱞᱮ ᱚᱱᱟ ᱠᱚᱨᱮᱱᱟᱜ ᱫᱟᱜ ᱫᱚᱯᱮ ᱧᱟᱢ ᱜᱮᱭᱟ ᱾
ᱦᱮᱸ ᱧᱟᱢᱚᱜ ᱜᱮᱭᱟ ᱧᱟᱢ ᱫᱚ ᱾
ᱦᱮᱸ ᱛᱟᱦᱞᱮ ᱱᱚᱝᱠᱟ ᱦᱩᱲᱩ ᱫᱚ ᱛᱟᱦᱚᱞᱮ ᱱᱚᱝᱠᱟ ᱢᱤᱫᱴᱟᱝ ᱥᱤᱡᱤᱱ ᱜᱮᱯᱮ ᱪᱟᱥᱟ, ᱥᱮ ᱫᱷᱚᱨᱚᱱ ᱥᱤᱡᱤᱱ ᱦᱚᱸ ᱯᱮ ᱪᱟᱥ ᱜᱮᱭᱟ᱾
ᱵᱟᱝ ᱟᱞᱮᱥᱮᱫ ᱫᱚ ᱢᱤᱫ ᱥᱤᱡᱤᱱ ᱜᱮᱠᱚ ᱪᱟᱥᱟ ᱚᱱᱠᱟ ᱵᱟᱨ ᱥᱤᱡᱤᱱ ᱫᱚ ᱵᱟᱠᱚ ᱪᱟᱥᱟ, ᱱᱚᱜᱼᱱᱟ ᱡᱟ ᱥᱮᱨᱢᱟ ᱫᱟᱜ ᱡᱟᱹᱲᱤ ᱛᱮᱜᱮ ᱱᱟᱜ ᱡᱟ ᱠᱚ ᱪᱟᱥᱟ ᱤᱱᱟᱹᱜᱮ ᱾ ᱦᱮᱸ ᱤᱭᱟᱹ ᱫᱟᱜ ᱛᱮᱫᱚ ᱢᱟᱱᱮ ᱵᱟᱠᱚ ᱨᱚᱦᱚᱭᱟ, ᱚᱱᱟ ᱫᱚ ᱠᱟᱹᱡ ᱢᱮᱦᱱᱚᱛ ᱢᱮᱱᱟᱜᱥᱮ ᱮᱱᱠᱷᱟᱱ ᱵᱟᱠᱚ ᱪᱟᱥ ᱵᱟᱲᱟᱭᱟ ᱚᱱᱟ ᱫᱚ ᱾
ᱦᱮᱸ
ᱦᱮᱸ ᱦᱟᱯᱮᱱ ᱛᱮ ᱫᱚ ᱮᱱᱠᱷᱟᱱ ᱫᱚ ᱵᱚᱪᱷᱚᱨ ᱨᱮ ᱵᱟᱨ ᱫᱷᱟᱣ ᱠᱚ ᱪᱟᱥ ᱜᱮᱭᱟ ᱮᱱᱠᱷᱟᱱ ᱾
ᱦᱮᱸ ᱢᱟᱱᱮ ᱢᱤᱫᱴᱟᱝ ᱥᱤᱡᱮᱱ ᱫᱚ ᱡᱚᱛᱚ ᱦᱚᱲ ᱜᱮ ᱛᱚᱠᱚ ᱪᱟᱥ ᱜᱮᱭᱟ ᱾ ᱟᱨ ᱡᱟᱦᱟᱸ ᱫᱷᱚᱨᱚᱱ ᱥᱤᱡᱤᱱ ᱵᱚᱱ ᱢᱮᱱᱫᱟ ᱚᱱᱟ
ᱦᱮᱸ ᱴᱩᱠ ᱴᱟᱠ ᱡᱟᱦᱟᱸᱭ ᱦᱳᱭᱛᱚ ᱜᱟᱰᱟ ᱫᱷᱟᱨᱮ ᱱᱟᱹᱭ ᱫᱷᱟᱨᱮ ᱦᱚᱲ ᱠᱟᱱᱟ ᱠᱚ᱾ ᱥᱮ ᱠᱮᱱᱮᱞ ᱫᱟᱜ ᱠᱚᱠᱚ ᱧᱟᱢᱟ ᱚᱱᱠᱟ ᱦᱚᱲᱠᱚ ᱪᱟᱥ
ᱟᱪᱪᱷᱟ ᱦᱳᱭ ᱛᱚ᱾ ᱟᱨ ᱮᱱᱠᱷᱟᱱ ᱫᱚ ᱦᱩᱲᱩ ᱵᱚᱫᱚᱞ ᱟᱯᱮ ᱚᱱᱛᱮ ᱫᱚ ᱥᱚᱵᱡᱤ ᱠᱚᱠᱚ ᱪᱟᱥ ᱜᱮᱭᱟ ᱥᱮ ᱵᱟᱝ
ᱦᱩᱸ ᱪᱟᱥ ᱜᱮᱭᱟᱞᱮ ᱜᱚᱝᱠᱮ᱾ ᱚᱝᱠᱟ ᱡᱮ ᱡᱮ ᱫᱚᱢᱮ ᱥᱸᱜᱮᱞᱮ ᱪᱟᱥᱟ ᱱᱚᱝᱠᱟ ᱫᱚ ᱵᱟᱝ ᱤᱱᱠᱟᱹ ᱴᱩᱠ ᱴᱟᱠ ᱚᱲᱟᱜ ᱨᱮ ᱡᱚᱢ ᱵᱟᱲᱟ ᱞᱮᱠᱟᱞᱮ ᱪᱟᱥ ᱜᱮᱭᱟ᱾
ᱦᱮᱸ ᱤᱱᱠᱟ ᱜᱮᱭᱟᱞᱮ ᱱᱚᱛᱮ ᱦᱚᱸ ᱝᱠᱟ ᱠᱷᱨᱤᱧ ᱠᱚ ᱞᱟᱹᱜᱤᱫ ᱪᱟᱥ ᱫᱚ ᱥᱮᱬᱟ ᱧᱚᱜ ᱪᱟᱥ ᱦᱩᱭᱩᱜ ᱟᱥᱮ᱾ ᱮᱱᱠᱷᱟᱱ ᱚᱱᱟ ᱢᱮᱦᱱᱚᱛ ᱢᱮᱱᱟᱜᱼᱟ ᱟᱨᱚ ᱚᱱᱟ ᱯᱤᱪᱷᱟᱹ ᱨᱮ ᱛᱟᱦᱮᱱ ᱦᱩᱭᱩᱜ ᱛᱟᱹᱵᱤᱱᱟ ᱢᱤᱫ ᱵᱟᱨ ᱦᱚᱲ᱾ ᱵᱟᱝᱠᱷᱟᱱ ᱵᱟᱭ ᱦᱩᱭᱩᱜ -ᱟ ᱚᱱᱟ ᱟᱨ ᱱᱤᱡᱮ ᱚᱲᱟᱜ ᱢᱚᱛᱚᱱ ᱡᱚᱢ ᱵᱟᱲᱟ ᱞᱟᱹᱜᱤᱫ ᱫᱚ ᱟᱹᱵᱤᱱ ᱵᱟᱲᱜᱮ ᱨᱮᱦᱚ ᱵᱤᱱ ᱦᱩᱰᱤᱧ ᱦᱩᱰᱤᱧ ᱡᱟᱭᱜᱟ ᱨᱮᱦᱚᱸ ᱡᱚᱢ ᱜᱟᱱᱚᱜᱼᱟ ᱤᱱᱟᱹ ᱛᱮᱜᱮ᱾
ᱛᱟᱦᱞᱮ ᱪᱟᱥ ᱫᱚ ᱛᱟᱦᱞᱮ ᱪᱮᱫ ᱠᱚ? ᱪᱟᱥ ᱜᱮᱭᱟ ᱟᱞᱩ ᱠᱚ ᱥᱚᱵᱡᱤ ᱠᱚᱫᱚ ᱛᱟᱦᱚᱞᱮ᱾
ᱵᱟᱝ ᱵᱟᱝ ᱟᱲᱟᱜ ᱠᱚᱞᱮ ᱮᱨ ᱵᱟᱲᱟᱭ ᱜᱮᱭᱟ ᱵᱷᱮᱱᱰᱤ᱾ ᱟᱨ ᱠᱩᱸᱫᱽᱨᱤ ᱠᱚ ᱜᱷᱟᱸᱜᱽᱨᱟ ᱠᱚ᱾
ᱚᱱᱠᱟ ᱤᱭᱟᱹ ᱠᱚᱫᱚ ᱡᱮᱢᱚᱱ ᱛᱩᱨᱢᱩᱡᱽ ᱠᱚᱠᱚ ᱪᱟᱥ ᱜᱮᱭᱟ ᱥᱚᱥᱟ ᱠᱚ ᱚᱱᱟ ᱠᱚᱫᱚ ᱵᱟᱞᱮ ᱪᱟᱥ ᱜᱮᱭᱟ ᱥᱮ?
ᱚᱱᱟ ᱠᱚᱫᱚ ᱵᱟᱞᱮ ᱪᱟᱥ ᱵᱟᱲᱟᱭᱟ ᱚᱱᱟ ᱟᱫᱚ ᱡᱟᱦᱟᱸᱭ ᱠᱚᱠᱚ ᱟᱹᱠᱷᱨᱤᱧ ᱵᱟᱲᱟᱭᱟ ᱩᱱᱠᱩ ᱠᱚ ᱪᱟᱥ ᱵᱟᱲᱟᱭ ᱜᱮᱭᱟ᱾
ᱟᱪᱪᱷᱟ᱾
ᱦᱮᱸ᱾
ᱟᱯᱮ ᱚᱱᱟ ᱯᱟᱥᱟᱯᱟᱥᱤ ᱠᱚᱨᱮ ᱚᱱᱠᱟ ᱠᱚ ᱪᱟᱥ ᱜᱮᱭᱟ ᱛᱟᱦᱚᱞᱮ ᱠᱤᱨᱤᱧ ᱟᱹᱠᱷᱨᱤᱧ ᱞᱟᱹᱜᱤᱫ ᱦᱮᱸ᱾
ᱦᱮᱸ ᱪᱟᱥ ᱜᱮᱭᱟ ᱠᱚ ᱪᱟᱥ ᱫᱚ ᱟᱹᱠᱷᱨᱤᱧ ᱵᱟᱠᱷᱨᱟ᱾ ᱟᱞᱮ ᱫᱚ ᱵᱟᱞᱮ ᱪᱟᱥ ᱵᱟᱲᱟᱭᱟ ᱚᱱᱠᱟ ᱫᱚ ᱟᱞᱮ ᱫᱚ ᱱᱤᱡᱮ ᱡᱮᱢᱚᱱ
ᱟᱪᱪᱷᱟ᱾
ᱟᱪᱪᱷᱟ ᱟᱪᱪᱷᱟ ᱦᱩᱸ᱾
ᱦᱩᱸ ᱦᱩᱸ᱾ ᱟᱨ ᱮᱱᱠᱷᱟᱱ ᱟᱞᱮ ᱫᱤᱥᱚᱢ ᱫᱚᱵᱤᱱ ᱦᱮᱡ ᱵᱟᱲᱟ ᱠᱟᱱᱟ ᱥᱮ ᱵᱟᱝ ᱱᱚᱛᱮ ᱫᱚ᱾
ᱟᱫᱚ ᱵᱟᱞᱤᱧ ᱵᱩᱡ ᱫᱟᱲᱮᱭᱟᱜ ᱠᱟᱱᱟ ᱛᱚ ᱟᱯᱮ ᱫᱤᱥᱚᱢ ᱫᱚ ᱚᱠᱟ ᱥᱮᱫ ᱠᱟᱱᱟ ᱜᱚᱝᱠᱮ᱾
ᱦᱩᱸᱢ ᱡᱷᱟᱨᱠᱷᱚᱱᱸᱰ ᱫᱤᱥᱚᱢ
ᱦᱮᱸ ᱡᱷᱟᱲᱠᱷᱚᱸᱰ ᱫᱤᱥᱚᱢ᱾
ᱞᱟᱹᱭ ᱜᱟᱱᱚᱜ-ᱟ ᱡᱷᱟᱲᱠᱷᱚᱸᱰ ᱫᱤᱥᱚᱢ᱾
ᱟᱪᱪᱷᱟ ᱪᱟᱞᱟᱣ ᱫᱚ ᱵᱟᱹᱞᱤᱧ ᱪᱟᱞᱟᱣ ᱟᱠᱟᱱᱟ ᱟᱹᱵᱤᱱ ᱵᱤᱱ ᱦᱮᱡ
ᱦᱮᱸ ᱪᱟᱞᱟᱣ ᱵᱟᱲᱟ ᱠᱟᱱ ᱜᱮᱭᱟᱞᱤᱧ
ᱪᱮᱫ?
ᱟᱪᱪᱷᱟ ᱟᱪᱪᱷᱟ ᱾
ᱦᱮᱸ ᱚᱱᱛᱮ ᱡᱷᱟᱲᱜᱨᱟᱢ ᱚᱱᱛᱮ ᱞᱤᱧ ᱪᱟᱞᱟᱣ ᱟᱠᱟᱱᱟ ᱵᱟᱨᱫᱷᱟᱮ ᱟᱨ ᱦᱟᱣᱲᱟ ᱠᱟᱞᱞᱟᱱᱤ ᱚᱱᱟ ᱥᱮᱭᱟᱞᱫᱟ ᱠᱚᱞᱤᱧ ᱪᱟᱞᱟᱣ ᱵᱟᱲᱟᱣ ᱠᱟᱱ ᱜᱮᱭᱟ᱾
ᱦᱩᱸ ᱦᱩᱸ᱾
ᱦᱩᱸ ᱦᱩᱸ᱾ ᱚᱱᱟ ᱠᱚᱫᱚ ᱥᱟᱹᱜᱤᱧ ᱜᱮᱭᱟ ᱯᱟᱞᱮᱱ?
ᱛᱟᱦᱚᱞᱮ ᱵᱤᱱ ᱵᱟᱹᱥᱤᱭᱟᱹᱢ ᱱᱟ ᱥᱮ ᱟᱹᱣᱨᱤ
ᱪᱮᱫ ᱵᱤᱱ ᱞᱟᱹᱭᱼᱟ?
ᱵᱟᱹᱥᱭᱟᱹᱢ ᱱᱟᱵᱤᱱ ᱥᱮ ᱵᱟᱝ ᱛᱟᱦᱚᱞᱮ?
ᱵᱟᱹᱥᱤᱭᱟᱹᱢ ᱢᱟᱱᱮ ᱱᱟᱦᱟᱜ ᱵᱟᱹᱞᱤᱧ ᱵᱩᱡᱟᱹᱣᱮᱫᱼᱟ ᱟᱞᱮ
ᱟᱞᱮ ᱥᱮᱫ ᱫᱚ ᱚᱱᱠᱟ ᱜᱮᱞᱮ ᱢᱟᱱᱮ ᱡᱟᱦᱟᱸ ᱥᱮᱛᱟᱜ ᱵᱮᱲᱟ ᱡᱟᱦᱟᱸ ᱫᱟᱠᱟ ᱵᱤᱱ ᱡᱚᱢᱟ ᱚᱱᱟᱜᱮ ᱵᱟᱹᱥᱭᱟᱹᱢ ᱠᱚ ᱢᱮᱛᱟᱜᱼᱟ᱾
ᱟᱪᱪᱷᱟ ᱵᱟᱹᱥᱭᱟᱹᱢ ᱦᱮᱸ ᱫᱟᱠᱟ ᱠᱚᱫᱚ ᱡᱚᱢ ᱵᱟᱲᱟ ᱦᱩᱭ ᱟᱠᱟᱱᱟ᱾ ᱡᱚᱢ ᱵᱟᱲᱟ ᱠᱟᱛᱮ ᱜᱮ ᱫᱩᱲᱩᱵ ᱵᱟᱲᱟ ᱦᱩᱭ ᱟᱠᱟᱱᱟ ᱥᱮᱫ
ᱟᱵᱤᱱ ᱜᱮ ᱛᱚᱵᱮ ᱵᱤᱱ ᱡᱚᱢ ᱵᱟᱲᱟ ᱠᱮᱜᱼᱟ ᱥᱮ ᱵᱟᱝ
ᱦᱮᱸ
ᱞᱟᱹᱭ ᱫᱤᱧ ᱟᱵᱤᱱ ᱜᱮᱵᱤᱱ ᱡᱚᱢ ᱵᱟᱲᱟ ᱠᱮᱜᱼᱟ ᱥᱮ ᱵᱟᱝ ᱞᱟᱹᱭ ᱫᱟᱹᱧ ᱫᱟᱠᱟ ᱠᱚ
ᱟᱹᱞᱤᱧ ᱟᱹᱣᱨᱤ ᱞᱤᱧ ᱡᱚᱢᱟ
ᱦᱮᱸ ᱪᱟ ᱱᱟᱥᱛᱟ ᱵᱟᱲᱟ ᱦᱩᱭ ᱠᱟᱱᱟ ᱯᱟᱞᱮ ᱥᱮᱛᱟᱜ ᱫᱚ
ᱦᱮᱸ ᱛᱤᱱᱟᱹᱜ ᱫᱤᱱ ᱠᱷᱚᱱ ᱵᱤᱱ ᱠᱟᱹᱢᱤ ᱠᱟᱱᱟ ᱱᱚᱣᱟ
ᱪᱮᱫ ᱞᱮᱠᱟ ᱪᱮᱫᱵᱤᱱ ᱞᱟᱹᱭᱮᱜᱼᱟ
ᱞᱟᱹᱭ ᱫᱟᱹᱞᱤᱧ ᱛᱤᱱᱟᱹᱜ ᱫᱤᱱ ᱠᱷᱚᱱ ᱱᱚᱣᱟ ᱨᱮ ᱫᱚ ᱵᱤᱱ ᱠᱟᱹᱢᱤ ᱠᱟᱱᱟ
ᱦᱮᱸ ᱱᱤᱭᱟᱹ ᱮᱯᱨᱮ ᱡᱟᱹᱥᱛᱤ ᱫᱤᱱ ᱫᱚ ᱵᱟᱭ ᱦᱩᱭ ᱠᱟᱱᱟ ᱟᱹᱞᱤᱧ ᱫᱚ ᱤᱱᱠᱟᱹ ᱢᱤᱫ ᱥᱚᱯᱛᱟᱦ ᱜᱟᱱ ᱯᱟᱞᱮ ᱦᱩᱭ ᱟᱠᱟᱱᱟ ᱥᱮ ᱤᱱᱠᱟᱹ ᱦᱚᱸ ᱵᱟᱝᱟ ᱯᱟᱞᱮ ᱵᱟᱠᱷᱟᱱ ᱢᱤᱫ ᱥᱚᱯᱛᱟᱦ ᱥᱟᱵ ᱠᱟᱜ ᱵᱤᱱ᱾ ᱦᱮᱸ ᱢᱤᱫ ᱥᱚᱯᱛᱟᱦ ᱠᱷᱚᱱ ᱫᱚ ᱰᱷᱮᱨ ᱵᱟᱭ ᱦᱩᱭᱩᱜᱼᱟ᱾
ᱦᱮᱸ
ᱦᱮᱸ
ᱟᱹᱵᱤᱱ ᱫᱚ ᱛᱤᱱᱟᱹᱜ ᱫᱤᱱ ᱠᱷᱚᱱ ᱵᱤᱱ ᱡᱩᱲᱟᱹᱣ ᱟᱠᱟᱱᱟ ᱱᱤᱭᱟᱹ ᱮᱯᱨᱮ
ᱟᱹᱞᱤᱧ ᱦᱚᱸ ᱵᱮᱥᱤ ᱵᱟᱞᱤᱧ ᱦᱩᱭᱩᱜ ᱠᱟᱱᱟ ᱟᱞᱮ ᱫᱚ ᱞᱟᱦᱟ ᱛᱮ ᱜᱮ ᱚᱲᱟᱜ ᱨᱮ ᱫᱚ ᱥᱮᱨᱚᱠᱚᱢ ᱚᱱᱠᱟ ᱴᱟᱣᱟᱨ ᱠᱚ ᱵᱟᱭ ᱧᱟᱢ ᱛᱚ ᱚᱱᱠᱟ ᱫᱚ ᱵᱟᱝ ᱜᱚᱞᱯᱷᱚ ᱵᱟᱲᱟ‌ ᱵᱟᱝ
ᱟᱪᱪᱷᱟ ᱟᱪᱪᱷᱟ ᱟᱨ ᱮᱱᱠᱷᱟᱱ ᱤᱥᱠᱩᱞ ᱪᱚᱠᱟᱵᱤᱱ ᱪᱟᱞᱟᱜ ᱞᱮᱜ ᱮᱱᱠᱷᱟᱱ ᱛᱤᱨᱮ ᱤᱥᱠᱩᱞ ᱴᱟᱭᱤᱢ ᱛᱟᱵᱤᱱ
ᱪᱟᱞᱟᱜ ᱟᱹᱞᱤᱧ
ᱟᱪᱪᱷᱟ
ᱪᱟᱞᱟᱜ ᱫᱚ ᱵᱟᱝ ᱥᱟᱱᱟ ᱛᱮᱦᱮᱧ ᱫᱚ ᱪᱟᱞᱟᱣ ᱦᱚᱸ ᱵᱟᱝ ᱥᱟᱱᱟ ᱢᱮᱱᱠᱷᱟᱱ ᱡᱷᱮᱲᱮ ᱡᱷᱮᱲᱮ ᱫᱟᱜ ᱫᱟᱭ
ᱦᱮᱸ ᱮᱱᱠᱷᱟᱱ ᱵᱤᱱ ᱪᱟᱞᱟᱜ ᱟᱥᱮ ᱵᱟᱝ ᱛᱚᱵᱮ?
ᱚᱱᱟ ᱜᱮᱞᱮᱧ ᱧᱮᱞ ᱮᱫᱟ ᱦᱟᱯᱮ
ᱦᱩᱸ ᱦᱮᱸ ᱛᱚ ᱱᱟᱜ ᱫᱟᱜ ᱡᱟᱹᱲᱤ ᱨᱮᱱᱟᱜ ᱚᱱᱠᱟ
ᱦᱩᱸ ᱮᱱᱠᱷᱟᱱ ᱥᱠᱩᱞ ᱫᱚ ᱚᱱᱠᱟ ᱟᱹᱛᱩ ᱚᱲᱟᱜ ᱨᱮᱜᱮ ᱥᱮ ᱮᱱᱠᱷᱟᱱ ᱥᱟᱺᱜᱤᱧ ᱧᱚᱜᱼᱟ ᱥᱠᱩᱞ ᱫᱚ?
ᱦᱮᱸ ᱪᱟᱞᱟᱜ ᱦᱩᱭᱩᱜᱼᱟ ᱛᱤᱱ ᱠᱤᱞᱳᱢᱤᱴᱟᱨ ᱜᱟᱱ ᱪᱟᱞᱟᱜ ᱦᱩᱭᱩᱜᱼᱟ ᱥᱟᱭᱠᱮᱞ ᱛᱮᱞᱤᱧ ᱪᱟᱞᱟᱜᱼᱟ
ᱟᱪᱪᱷᱟ ᱮᱸᱻ ᱟᱪᱪᱷᱟ ᱜᱚᱝᱠᱮ ᱱᱚᱜᱼᱚᱭ ᱚᱠᱛᱚ ᱠᱚᱦᱚᱸ ᱱᱟᱜ ᱦᱩᱭ ᱡᱟᱣᱨᱟᱜ ᱠᱟᱱᱟ ᱠᱟᱛᱷᱟ ᱨᱮᱱᱟᱜ ᱛᱟᱞᱟᱝ ᱟᱞᱟᱝ ᱠᱟᱴᱚᱜᱼᱟ ᱦᱟᱸᱜ ᱯᱟᱞᱮᱜ ᱱᱟᱸᱜ ᱠᱚᱞ ᱠᱚ ᱦᱚᱸ ᱟᱨᱚ ᱦᱚᱸ ᱱᱟᱜ ᱚᱱᱠᱟ ᱥᱚᱢᱚᱭ ᱠᱚ ᱧᱟᱢ ᱞᱮᱱᱠᱷᱟᱱ ᱠᱟᱛᱷᱟᱜ ᱦᱩᱭᱩᱜᱼᱟ ᱱᱟᱜ
ᱦᱮᱸ-ᱦᱮᱸ᱾